ᱦᱮᱞᱳ ᱦᱮᱸ ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ
ᱚ ᱟᱪᱪᱷᱟ ᱟᱫᱚ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ
ᱪᱮᱠᱟ ᱫᱚᱛ ᱱᱚᱜᱼᱚᱭ ᱱᱤᱛᱚᱜ ᱫᱚ ᱚᱲᱟᱜ ᱠᱚᱨᱮ ᱜᱤ
ᱟᱪᱪᱷᱟ ᱟᱪᱪᱷᱟ ᱦᱮᱸ ᱱᱟᱯᱟᱭ ᱵᱟᱲᱟ ᱜᱮ ᱱᱤᱛ ᱫᱷᱟᱹᱵᱤᱡ ᱫᱚ ᱵᱟᱭ ᱵᱟᱲᱟᱭ ᱜᱮᱭᱟ ᱟᱫᱚ ᱱᱚᱜ ᱚᱚᱭ ᱫᱟᱜ ᱡᱟᱹᱲᱤ ᱨᱮᱱᱟᱜ ᱢᱤᱫᱴᱟᱝ ᱱᱚᱝᱠᱟ ᱥᱚᱢᱵᱷᱚᱵᱚᱱᱟ ᱧᱮᱞᱚᱜ ᱠᱟᱱᱟ
ᱚ ᱟᱞᱮ ᱥᱮᱫ ᱢᱟ ᱟᱹᱰᱤᱜᱟᱱ ᱜᱮ ᱦᱩᱭᱮᱱ᱾ ᱢᱚᱴᱟ ᱢᱩᱴᱤ ᱚᱱᱠᱟ ᱵᱟᱨᱚ ᱵᱟᱡᱮ ᱠᱷᱚᱡ ᱛᱤᱱ ᱵᱟᱡᱮ ᱫᱷᱟᱹᱵᱤᱡ
ᱟᱪᱪᱷᱟ ᱟᱪᱪᱷᱟ ᱟᱪᱪᱷᱟ ᱚᱱᱟ ᱚᱱᱛᱮ ᱨᱮᱱᱟᱜ ᱟᱪᱪᱷᱟ ᱦᱮᱸ ᱚᱱᱟ ᱨᱮᱱᱟᱜ ᱱᱚᱱᱛᱮ ᱚᱱᱟ ᱨᱮᱱᱟᱜ ᱜᱮ ᱛᱷᱚᱲᱟ ᱟᱵᱚᱦᱟᱣᱟ ᱜᱮ ᱱᱚᱱᱛᱮ ᱧᱮᱞᱚᱜ ᱠᱟᱱᱟ᱾ ᱦᱮᱸ ᱚᱱᱠᱟ ᱵᱟᱨᱚ ᱵᱟᱡᱮ ᱥᱮᱫ ᱠᱷᱚᱱᱟᱜ ᱜᱮ ᱚᱱᱠᱟ ᱧᱮᱞᱚᱜ ᱠᱟᱱᱟ ᱢᱮᱱᱠᱷᱟᱱ ᱫᱟᱜ ᱫᱚ ᱟᱹᱣᱨᱤ ᱡᱟᱹᱲᱤᱟᱭ ᱢᱚᱴᱟ ᱢᱩᱴᱤ ᱨᱤᱢᱤᱞ ᱫᱚ ᱮᱱᱟᱱ ᱠᱷᱚᱱᱟᱜ ᱨᱟᱠᱟᱵ ᱟ ᱦᱚᱭ ᱫᱟᱭ ᱱᱟᱥᱮ ᱱᱟᱥᱮ᱾
ᱦᱮᱸ
ᱟᱫᱚ ᱪᱮᱫ ᱠᱚ ᱪᱤᱠᱟᱹ ᱵᱟᱲᱟ ᱦᱩᱭᱩᱜ ᱠᱟᱱᱟ
ᱪᱮᱫ ᱦᱚᱜᱼᱭ ᱤᱧ ᱢᱟ ᱤᱥᱠᱩᱞ ᱨᱮᱧ ᱠᱟᱹᱢᱤ ᱵᱟᱲᱟᱭᱟ ᱛᱚ
ᱟᱪᱪᱷᱟ
ᱟᱫᱚ ᱚᱸᱰᱮ ᱜᱮ ᱩᱱᱠᱩ ᱟᱹᱭᱩᱵ ᱵᱮᱞᱟ ᱩᱱᱠᱩ ᱜᱤᱫᱽᱨᱟᱹ ᱛᱷᱚᱲᱟ ᱜᱟᱱ ᱜᱟᱭᱤᱰ ᱧᱚᱜ ᱠᱚ ᱦᱩᱭᱩᱜ ᱠᱟᱱᱟ᱾
ᱟᱪᱪᱷᱟ ᱟᱪᱪᱷᱟ ᱦᱮᱸ ᱚᱱᱟ ᱢᱟ ᱫᱚᱨᱠᱟᱨ ᱜᱮ ᱟᱨ ᱦᱳᱥᱴᱮᱞ ᱨᱮ ᱛᱟᱭ ᱛᱚ
ᱦᱮᱸ ᱦᱮᱸ ᱦᱳᱥᱴᱮᱞ ᱨᱮ᱾
ᱟᱪᱷᱟ ᱟᱪᱷᱟ ᱱᱚᱜᱼᱚᱭ ᱡᱮ ᱢᱤᱫᱴᱟᱝ ᱱᱚᱝ ᱟᱹᱰᱤ ᱢᱟᱨᱟᱝ ᱫᱟᱭᱤᱛᱚ ᱠᱟᱱᱟ ᱟᱫᱚ ᱟᱞᱮ ᱦᱚᱸ ᱡᱚᱠᱷᱚᱱ ᱦᱩᱰᱤᱧ ᱩᱢᱮᱨ ᱞᱮ ᱛᱟᱦᱮᱸ ᱞᱮᱱᱟ ᱱᱚᱝᱠᱟ ᱢᱤᱫᱴᱟᱝ ᱯᱚᱨᱤᱥᱛᱷᱤᱛᱤ ᱠᱷᱚᱱᱟᱜ ᱜᱮᱞᱮ ᱨᱟᱠᱟᱵ ᱦᱮᱡ ᱟᱠᱟᱱᱟ ᱟᱨ ᱦᱳᱥᱴᱮᱞ ᱡᱤᱭᱚᱱ ᱨᱮᱫᱚ ᱟᱯᱱᱟᱨ ᱠᱷᱟᱴᱟᱣ ᱦᱩᱭ ᱟᱠᱟᱱ ᱜᱮᱭᱟ ᱟᱨ ᱩᱭᱦᱟᱹᱨᱚᱜ ᱜᱮᱭᱟ ᱚᱱᱟ ᱠᱟᱴᱟᱣ ᱟᱠᱟᱱ ᱡᱤᱭᱚᱱ ᱠᱚ ᱡᱟᱦᱟᱸ ᱞᱮᱠᱟ ᱟᱞᱮ ᱟᱞᱮ ᱛᱟᱞᱟᱨᱮ ᱚᱱᱠᱟ ᱥᱩᱯᱟᱨ ᱛᱟᱦᱮᱸ ᱞᱮᱱ ᱛᱟᱦᱮᱸᱫ ᱟᱫᱚ ᱦᱮᱸ ᱟᱹᱰᱤ ᱵᱷᱟᱹᱜᱤ ᱢᱤᱫᱴᱟᱝ ᱥᱟᱹᱜᱟᱹᱭ ᱛᱟᱦᱮᱸ ᱞᱮᱱ ᱛᱟᱞᱮᱭᱟ ᱚᱱᱟ ᱠᱚ ᱩᱦ ᱞᱮᱠᱟᱱ᱾ ᱥᱮᱫᱟᱭ ᱨᱮᱱᱟᱜ ᱠᱟᱛᱷᱟ ᱠᱚ ᱩᱭᱦᱟ. ᱨ ᱦᱤᱡᱩᱜ ᱜᱮᱭᱟ᱾
ᱚ ᱤᱧ ᱟᱹᱞᱤᱧ ᱦᱚᱸ ᱚᱱᱠᱟᱜᱮ ᱢᱤᱫᱴᱮᱡ ᱚᱱᱛᱮ ᱟᱹᱰᱤ ᱟᱭᱢᱟ ᱫᱤᱱ ᱫᱚ ᱚᱱᱟ ᱦᱳᱥᱴᱮᱞ ᱠᱚᱨᱮ ᱫᱚ ᱵᱟᱹᱞᱤᱧ ᱚᱞ ᱟᱠᱟᱜ ᱚᱞᱚᱜ ᱯᱟᱲᱦᱟᱣ ᱟᱠᱟᱱᱟ ᱢᱟᱱᱮ ᱚᱲᱟᱜ ᱠᱷᱚᱡ ᱜᱮ ᱰᱷᱮᱨ ᱫᱚ
ᱟᱫᱚ ᱚᱱᱟ ᱚᱱ ᱵᱚᱦᱚᱨᱚᱢᱯᱩᱨ ᱚᱱᱟ ᱢᱩᱨᱥᱤᱫᱟᱵᱟᱫᱽ
ᱦᱮᱸ ᱦᱮᱸ ᱦᱮᱸ
ᱚᱸᱰᱮ ᱤᱴᱚᱨ ᱤᱥᱠᱩᱞ ᱧᱩᱛᱩᱢ ᱛᱮ ᱢᱤᱫᱴᱮᱡ ᱦᱟᱭ ᱤᱥᱠᱩᱞ ᱢᱮᱱᱟᱜᱼᱟ ᱡᱮ
ᱦᱮᱸ ᱦᱮᱸ
ᱚᱱᱛᱮ ᱨᱮᱜᱮ ᱚᱞᱚᱜ ᱯᱟᱲᱦᱟᱣ ᱫᱚ ᱦᱩᱭ ᱞᱮᱱᱟ᱾
ᱟᱪᱪᱷᱟ ᱟᱪᱪᱷᱟ ᱟᱨ ᱜᱚᱝᱠᱮ ᱛᱟᱦᱚᱞᱮ ᱚᱸᱰᱮ ᱦᱮᱸ ᱦᱮᱸ ᱤᱥᱠᱩᱞ ᱨᱮᱵᱤᱱ ᱠᱟᱹᱢᱤᱭᱮᱫᱼᱟ ᱚᱱᱟ ᱫᱚ ᱪᱮᱫ ᱥᱟᱱᱛᱟᱞᱤ ᱢᱤᱰᱤᱭᱟᱢ
ᱦᱮᱸ ᱥᱟᱱᱛᱟᱞᱤ ᱢᱤᱰᱤᱭᱟᱢ ᱤᱭᱟᱹ ᱠᱟᱱᱟ ᱢᱟᱱᱮ ᱜᱤᱫᱽᱨᱟᱹ ᱫᱚ ᱱᱚᱝᱠᱟ ᱥᱚᱨᱠᱟᱨᱤ ᱤᱥᱠᱩᱞ ᱨᱮᱜᱮ ᱢᱮᱱᱟᱜ ᱠᱚᱣᱟ ᱟᱞᱮ ᱫᱚ ᱠᱤᱱᱛᱩ ᱰᱷᱮᱨ ᱫᱚ ᱪᱚᱨᱪᱟᱭᱮᱫ ᱠᱚᱣᱟ ᱞᱮ ᱥᱟᱱᱛᱟᱞᱤ ᱜᱮ
ᱟᱪᱪᱷᱟ ᱟᱪᱷᱟ ᱪᱷᱟ
ᱟᱨ ᱱᱚᱰᱮ ᱦᱟᱸᱜ ᱱᱤᱭᱟᱹ ᱥᱟᱛᱟᱥ ᱠᱷᱚᱡ ᱦᱟᱸᱜ ᱞᱮ ᱳᱯᱮᱱᱤᱝᱟ ᱡᱮ ᱩᱱᱠᱩ ᱯᱷᱟᱭᱤᱵᱽ ᱨᱮᱱ ᱜᱤᱫᱽᱨᱟᱹ ᱦᱟᱸᱜ ᱞᱮ ᱮᱰᱢᱤᱥᱚᱱ ᱠᱚᱣᱟ ᱩᱱᱠᱩ ᱫᱚ ᱠᱷᱟᱹᱞᱤ ᱴᱳᱴᱟᱞ ᱛᱮᱜᱮ ᱠᱷᱟᱹᱞᱤ ᱥᱟᱱᱛᱟᱞᱤ ᱛᱮᱜᱮ ᱠᱚ ᱯᱟᱲᱦᱟᱜᱼᱟ
ᱟᱪᱪᱷᱟ ᱟᱹᱰᱤ ᱱᱟᱯᱟᱭ ᱵᱷᱟᱜᱮ ᱩᱭᱦᱟᱹᱨ ᱵᱷᱟᱵᱽᱱᱟ ᱠᱟᱱᱟ᱾
ᱦᱮᱸ ᱟᱫᱚ ᱱᱚᱰᱮ ᱟᱹᱞᱤᱧ ᱫᱟᱫᱟ ᱡᱟᱦᱟᱸ ᱞᱟᱹᱴ ᱴᱷᱩᱭᱤᱡ ᱢᱮᱱᱟᱭᱟ ᱩᱱᱤ ᱟᱨ ᱟᱹᱞᱤᱧ ᱛᱮᱭᱟᱜ ᱜᱮ ᱤᱥᱠᱩᱞ ᱫᱚ ᱛᱮᱭᱟᱨᱟᱜ ᱠᱟᱱᱟ ᱱᱤᱭᱟᱹ ᱫᱚ ᱢᱟᱱᱮ ᱡᱟᱦᱟᱸᱭ ᱚᱱᱠᱟ ᱩᱭᱦᱟᱹᱨ ᱵᱷᱟᱵᱽᱱᱟ ᱵᱟᱹᱱᱩᱜᱼᱟ ᱡᱮ ᱞᱟᱹᱴᱩ ᱧᱚᱜ ᱠᱩᱠᱢᱩ ᱦᱚᱸ ᱡᱟ ᱚᱱᱠᱟ ᱜᱤᱫᱽᱨᱟᱹ ᱠᱚᱠᱚ ᱧᱮᱞᱚᱜ ᱠᱟᱱᱟ ᱟᱹᱰᱤ ᱵᱮᱠᱟᱨ ᱠᱚ ᱛᱟᱦᱮᱱ ᱠᱟᱱᱟ ᱤᱭᱟᱹ ᱟᱹᱛᱩᱳ ᱴᱚᱞᱟ ᱠᱚᱨᱮᱱ ᱜᱤᱫᱽᱨᱟᱹ ᱢᱟᱢ ᱵᱩᱡᱷᱟᱹᱣᱮᱫ ᱠᱟᱱ ᱜᱮ ᱥᱚᱨᱠᱟᱨᱤ ᱤᱥᱠᱩᱞ ᱠᱚ ᱪᱟᱞᱟᱜ ᱠᱟᱱᱟ ᱴᱷᱤᱠ ᱢᱚᱛᱚᱱ ᱵᱟᱠᱚ ᱚᱞᱚᱜ ᱯᱟᱲᱦᱟᱜ ᱠᱟᱱᱟ ᱚᱱᱟ ᱛᱮᱜᱮ ᱱᱚᱣᱟ ᱫᱩ ᱦᱟᱡᱟᱨ ᱯᱚᱸᱪᱤᱥ ᱨᱮᱜᱮ ᱤᱥᱠᱩᱞ ᱫᱚ ᱳᱯᱮᱱᱤᱝ ᱦᱩᱭ ᱟᱠᱟᱱᱟ ᱛᱚ ᱨᱟᱱᱤᱝ ᱦᱟᱸᱜ ᱫᱩᱭ ᱵᱚᱪᱷᱚᱨ ᱦᱩᱭᱩᱜ ᱠᱟᱱᱟ ᱠᱟᱱᱟ ᱱᱤᱭᱟᱹ ᱞᱟᱜᱟᱡ
ᱟᱪᱪᱷᱟ ᱜᱚᱝᱠᱮ ᱡᱟᱦᱟᱸ ᱚᱸᱰᱮ ᱤᱥᱠᱩᱞ ᱵᱮᱱ ᱠᱷᱩᱞᱟᱹᱣ ᱟᱠᱟᱫ ᱚᱱᱟ ᱫᱚ ᱪᱮᱫ ᱞᱮᱠᱟ ᱢᱟᱱᱮ ᱛᱤᱱᱟᱹᱜ ᱩᱢᱮᱨ ᱜᱤᱫᱽᱨᱟᱹ ᱠᱚ ᱚᱸᱰᱮ ᱠᱚ ᱚᱞᱚᱜ ᱯᱟᱲᱦᱟᱜ ᱠᱟᱱᱟ
ᱱᱚᱝᱠᱟ ᱢᱚᱬᱮ ᱩᱢᱮᱨ ᱠᱷᱚᱱ ᱜᱮ
ᱟᱪᱪᱷᱟ ᱟᱪᱪᱷᱟ ᱢᱚᱬᱮ ᱪᱟᱱᱟᱪ ᱠᱷᱚᱱᱟᱜ ᱵᱟᱝ ᱢᱚᱬᱮ ᱪᱟᱱᱟᱪ ᱠᱷᱚᱱᱟᱜ
ᱤᱭᱟᱹ ᱱᱤᱛᱚᱜ ᱫᱚ ᱵᱚᱨᱛᱚᱢᱟᱱ ᱫᱚ ᱱᱚᱰᱮ ᱠᱟᱹᱴᱤᱡ ᱜᱤᱫᱽᱨᱟᱹ ᱜᱤ ᱰᱷᱤᱨ ᱫᱚ ᱢᱮᱱᱟᱜ ᱠᱚᱣᱟ ᱟᱹᱞᱤᱧ ᱱᱚᱠᱟ ᱯᱟᱸᱪ ᱪᱷᱚ ᱵᱚᱪᱷᱚᱨ ᱩᱢᱮᱨ ᱠᱷᱚᱡ ᱞᱤᱧ ᱫᱚᱦᱚᱭᱮᱫ ᱠᱚᱣᱟ ᱜᱤᱫᱽᱨᱟᱹ
ᱟᱪᱪᱷᱟ ᱟᱪᱪᱷᱟ ᱟᱪᱪᱷᱟ ᱚᱱᱟ ᱫᱚ ᱚᱱᱟ ᱫᱚ ᱟᱯᱱᱟᱨᱟᱜ ᱩᱫᱽᱫᱮᱜ ᱩᱫᱽᱳᱜ ᱛᱮᱜᱮ ᱥᱮ ᱚᱱᱠᱟ ᱡᱟᱦᱟᱸᱱᱟᱜ ᱥᱚᱨᱠᱟᱨ ᱠᱷᱚᱱᱟᱜ ᱡᱟᱦᱟᱸᱱᱟᱜ ᱜᱚᱲᱚ ᱧᱟᱢᱚᱜᱼᱟ ᱚᱱ
ᱜᱚᱲᱚ ᱨᱮᱭᱟᱜ ᱫᱚ ᱪᱮᱫ ᱦᱚᱸ ᱵᱟᱹᱱᱩᱜᱼᱟ ᱚᱱᱠᱟ ᱫᱚ ᱥᱚᱨᱠᱟᱨᱟᱜ ᱫᱚ ᱱᱚᱰᱮ ᱫᱚ ᱟᱨ ᱢᱟᱱᱮ ᱯᱷᱤᱥ ᱦᱚᱸ ᱟᱹᱰᱤ ᱠᱚᱢ ᱜᱮᱞᱮ ᱫᱚᱦᱚ ᱟᱠᱟᱜᱼᱟ ᱱᱚᱰᱮ ᱫᱚ ᱡᱮ ᱟᱞᱮᱞ ᱞᱮ ᱢᱮᱱᱫᱚ ᱱᱮᱠᱟ ᱨᱮᱦᱚᱸ ᱰᱷᱮᱨ ᱯᱟᱭᱥᱟ ᱵᱟᱞᱟ ᱤᱥᱠᱩᱞ ᱨᱮᱢᱟ ᱢᱤᱫᱴᱮᱱ ᱜᱤᱫᱽᱨᱟᱹ ᱦᱚᱸ ᱦᱚᱲ ᱜᱤᱫᱽᱨᱟᱹ ᱜᱮ ᱵᱟᱠᱚ ᱵᱷᱚᱨᱛᱤ ᱦᱚᱪᱚ ᱫᱟᱲᱮᱭᱟᱠᱚ ᱠᱟᱱ
ᱮᱠᱟᱞ ᱮᱠᱟᱞ ᱮᱠᱟᱞ
ᱦᱮᱸ ᱛᱟᱨᱯᱚᱨᱮ ᱩᱭᱦᱟᱹᱨ ᱵᱷᱟᱵᱱᱟ ᱡᱚᱛᱚ ᱜᱟᱨᱡᱮᱱ ᱞᱮ ᱦᱚᱦᱚᱣᱟ ᱠᱚᱣᱟ ᱮᱰᱢᱤᱥᱚᱱ ᱞᱟᱦᱟᱨᱮ ᱯᱷᱚᱨᱚᱢ ᱠᱩᱞᱮ ᱮᱢᱟᱜ ᱠᱚᱣᱟ ᱚᱱᱟ ᱤᱭᱟᱹᱨᱮ ᱪᱮᱫ ᱞᱮᱠᱟ ᱨᱮ ᱟᱯᱮ ᱦᱚᱸ ᱡᱮᱱᱚ ᱯᱮ ᱮᱢ ᱫᱟᱲᱮᱭᱟᱜ‌ᱟᱨ ᱟᱞᱮ ᱦᱚᱸ ᱡᱮᱱᱚᱮ ᱞᱮ ᱪᱟᱞᱟᱣ ᱫᱟᱲᱮᱭᱟᱜ ᱫᱟᱲᱮᱭᱟᱜᱼᱟ ᱡᱮ ᱟᱯᱮ ᱦᱚᱸ ᱡᱮᱱᱚ ᱵᱟᱯᱮ ᱫᱷᱟᱠᱟᱜ ᱱᱤᱭᱟᱹ ᱮᱢ ᱨᱮ ᱡᱮ ᱠᱤᱪᱷᱩ ᱠᱤᱪᱷᱩ ᱦᱳᱥᱴᱮᱞ ᱠᱚ ᱢᱮᱱᱟᱜᱼᱟ ᱱᱮᱛᱟᱨ ᱮᱠᱮᱱ ᱦᱟᱭᱼᱯᱷᱟᱭ ᱮᱠᱫᱚᱢ ᱯᱟᱭᱥᱟ ᱯᱟᱭᱥᱟ ᱮᱠᱫᱚᱢ ᱯᱟᱭᱥᱟ ᱪᱮᱛᱟᱱ ᱛᱮ ᱫᱟᱹᱲ ᱫᱟᱭ
ᱟᱫᱚ ᱟᱞᱮ ᱫᱚ ᱡᱚᱛᱚ ᱦᱚᱲ ᱜᱤ ᱜᱩᱱᱟᱹᱱ ᱪᱤᱱᱛᱟᱹ ᱠᱟᱛᱮᱫ ᱡᱚᱛᱚ ᱦᱚᱲ ᱠᱩ ᱢᱟᱱᱮ ᱦᱟᱱᱛᱮ ᱱᱟᱛᱮ ᱠᱚᱡ ᱡᱚᱛᱚ ᱦᱤᱥᱟᱹᱵ ᱴᱤᱥᱟᱹᱵ ᱠᱟᱛᱮᱜ ᱡᱚᱛᱚ ᱦᱚᱲ ᱵᱚᱱ ᱪᱟᱞᱟᱣ ᱫᱟᱲᱮᱭᱟᱜ ᱞᱮᱠᱟ ᱡᱮᱱᱚ ᱟᱯᱮ ᱦᱚᱸᱯᱮ ᱮᱢ ᱫᱟᱲᱮᱭᱟᱜᱼᱟ ᱟᱞᱮ ᱦᱚᱸᱞᱮ ᱪᱟᱞᱟᱣ ᱫᱟᱲᱮᱜ
ᱟᱫᱚ ᱜᱚᱝᱠᱮ ᱦᱮᱸ ᱛᱟ ᱠᱷᱟᱛ ᱱᱚᱜᱼᱚᱭ ᱡᱮ ᱢᱚᱸᱡᱽ ᱢᱮᱫᱴᱟᱝ ᱩᱭᱦᱟᱹᱨ ᱵᱷᱟᱵᱽᱱᱟ ᱟᱛᱮ ᱱᱚᱜ ᱱᱟ ᱤᱛᱩᱱ ᱟᱥᱲᱟ ᱵᱤᱱ ᱠᱷᱩᱞᱟᱹᱣ ᱟᱠᱟᱫᱼᱟ ᱟᱹᱰᱤ ᱱᱟᱯᱟᱭ ᱠᱟᱛᱷᱟ ᱟᱫᱚ ᱟ ᱟᱵᱵᱚᱱ ᱵᱟᱲᱟᱭᱟ ᱡᱮ ᱥᱟᱱᱛᱟᱲ ᱫᱚ ᱛᱤᱱᱟᱹᱜ ᱨᱮᱸᱜᱮᱡ ᱚᱲᱮᱡ ᱦᱚᱲ ᱫᱚ ᱚᱠᱟᱨᱮ ᱴᱟᱠᱟ ᱯᱩᱭᱥᱟ ᱧᱟᱢᱟᱭ
ᱦᱮᱸ ᱟᱨ ᱟᱹᱞᱤᱧᱟᱜ ᱱᱚᱰ ᱰᱮ ᱩᱱᱤ ᱱᱚᱸᱰᱮ ᱦᱚᱸᱚᱛᱚ ᱩᱱᱟᱹᱜ ᱜᱟᱱ ᱯᱟᱭᱥᱟ ᱦᱚᱸ ᱵᱟᱹᱱᱩᱜᱼᱟ ᱱᱤᱡᱮᱨᱟᱜ ᱦᱚᱸ ᱦᱟᱹᱱᱤ ᱱᱟᱹᱭ ᱟᱜ ᱡᱟᱸᱜᱟ ᱥᱟᱵ ᱠᱟᱛᱮ ᱦᱟᱱᱛᱮ ᱱᱟᱛᱮ ᱠᱚᱡ ᱢᱮᱱᱮᱡ ᱠᱟᱛᱮᱫ ᱡᱟᱜᱤ ᱯᱟᱭᱥᱟ ᱤᱱᱟᱹ ᱜᱟᱱ ᱠᱟᱹᱴᱤᱡ ᱧᱚᱜ ᱯᱚᱨ ᱯᱨᱚᱛᱷᱚᱢ ᱫᱚ ᱚᱲᱟᱜ ᱪᱟᱹᱞᱩᱭᱮᱱᱟ ᱟᱫᱚ ᱜᱤᱫᱽᱨᱟᱹ ᱠᱚ ᱥᱟᱸᱜᱮ ᱪᱟᱞᱟᱜ ᱠᱟᱱᱟ ᱟᱫᱚ ᱵᱟᱹᱭ ᱵᱟᱹᱭ ᱛᱮ ᱤᱱᱟᱹ ᱠᱚ ᱯᱟᱭᱥᱟ ᱛᱮᱜᱮ ᱟᱨᱦᱚᱸ ᱦᱟᱱᱛᱮ ᱱᱟᱛᱮ ᱠᱚᱡ ᱢᱮᱱᱴᱮᱱ ᱠᱟᱛᱮᱫ ᱚᱲᱟᱜ ᱞᱟᱹᱴᱩ ᱤᱫᱤᱭ ᱦᱩᱭᱩᱜ ᱠᱟᱱᱟ ᱟᱫᱚ ᱴᱤᱱ ᱚᱲᱟᱜ ᱜᱤ ᱢᱮᱱᱟᱜᱼᱟ ᱚᱱᱠᱟ ᱫᱚ ᱯᱟᱠᱟ ᱵᱤᱞᱰᱤᱝ ᱠᱚᱫᱚ ᱵᱟᱝ ᱦᱩᱭ ᱠᱟᱱᱟ ᱱᱤᱛ ᱦᱚᱸ
ᱚᱱᱟ ᱫᱚ ᱵᱟᱝ ᱪᱤᱠᱟᱹᱜ ᱠᱟᱱᱟ ᱴᱷᱤᱠ ᱜᱮᱭᱟ ᱟᱫᱚ ᱚᱞᱚᱜ ᱯᱟᱲᱦᱟ ᱛᱚ ᱨᱤᱜᱤ ᱱᱚᱝᱠᱟᱱ ᱢᱮᱫᱴᱟᱝ ᱵᱷᱟᱜᱮ ᱯᱚᱨᱤᱥᱛᱷᱤᱛᱤ ᱛᱟᱦᱮᱸ ᱞᱮᱱᱠᱷᱟᱱ ᱫᱚ ᱜᱟᱱ ᱫᱚ ᱵᱟᱹᱱᱩᱜᱼᱟ ᱟᱫᱚ ᱜᱚᱢᱚᱝᱠᱮ ᱢᱮᱫᱴᱟᱝ ᱟ ᱢᱤᱫᱴᱮᱱ ᱱᱮᱦᱚᱨ ᱛᱟᱦᱮᱱ ᱠᱟᱱᱟ ᱦᱚᱨ ᱫᱚ ᱱᱚᱣᱟ ᱠᱟᱱᱟ ᱡᱟᱦᱟᱸ ᱱᱤᱛᱚᱜ ᱵᱚᱱ ᱵᱟᱲᱟᱭᱟ ᱡᱮ ᱥᱚᱨᱠᱟᱨᱮ ᱟᱹᱨᱩ ᱯᱷᱮᱨᱟᱣ ᱟᱠᱟᱱᱟᱭ ᱥᱮ ᱵᱚᱫᱚᱞ ᱟᱠᱟᱱ ᱫᱚ ᱟᱫᱚ ᱚᱱᱟ ᱚᱱᱟ ᱥᱮᱫ ᱮ ᱡᱩᱫᱤ ᱠᱟᱹᱴᱤᱡ ᱪᱟᱞᱟᱝ ᱮᱸ ᱞᱟᱹᱭ ᱧᱚᱜ ᱜᱮᱭᱟ ᱩᱱᱤ ᱴᱷᱮᱱ ᱛᱚ ᱟᱥᱟᱤᱧ ᱡᱟᱹᱱᱤᱡ ᱪᱚᱝ ᱜᱚᱲᱚ ᱫᱚ ᱧᱟᱢ ᱠᱚᱜ ᱜᱮ ᱪᱚᱝ
ᱚᱸ ᱟᱞᱮ ᱢᱟ ᱱᱮᱠᱟ ᱨᱮᱦᱚᱸ ᱱᱚᱰᱮ ᱠᱷᱚᱡ ᱱᱤᱭᱟᱹ ᱱᱚᱜ ᱚᱭ ᱛᱤᱨᱤᱥᱮ ᱡᱩᱱ ᱛᱤᱭᱳᱟᱹᱜᱚᱜ ᱠᱟᱱᱟ ᱛᱚ
ᱱᱚᱜᱼᱚ ᱚᱭ ᱦᱩᱞ ᱢᱟᱦᱟ ᱫᱤᱵᱚᱥ ᱥᱟᱶ ᱱᱚᱸᱰᱮᱞᱮ ᱢᱟᱱᱟᱣ ᱜᱮᱭᱟ ᱟᱞᱮ ᱥᱤᱥᱠᱩᱞ ᱯᱟᱦᱴᱟ ᱥᱮᱫ ᱠᱷᱚᱱ ᱦᱚᱸ ᱟᱨᱦᱚᱸ ᱡᱚᱛᱚ ᱜᱤ ᱡᱟ ᱵᱤᱨᱵᱟᱱᱴᱟ ᱠᱚᱣᱟᱜ ᱢᱮᱱᱟᱜ ᱡᱚᱛᱚ ᱦᱚᱲᱟᱜ ᱜᱮᱞᱮ ᱢᱟᱱᱟᱣ ᱮᱫᱟ ᱟᱫᱚ ᱟᱞᱮ ᱫᱚᱞᱮ ᱪᱮᱫ ᱞᱮᱠ ᱠᱟᱭᱫᱟ ᱢᱟᱱᱮ ᱨᱮᱸᱜᱮᱡ ᱩᱨᱤᱜ ᱦᱚᱲ
ᱦᱮᱸ ᱦᱮᱸ
ᱢᱟᱱᱮ ᱱᱤᱭᱟᱹ ᱫᱷᱟᱨᱮ ᱯᱟᱥᱮ ᱨᱮᱱ ᱡᱚᱛᱚ ᱦᱚᱲ ᱜᱤ ᱠᱤᱪᱨᱤᱜ ᱠᱩ ᱟᱨᱦᱚᱸ ᱚᱠᱚᱭ ᱠᱚ ᱪᱮᱫ ᱞᱮᱠᱟ ᱵᱮᱵᱚᱥᱛᱟ ᱦᱩᱭᱩᱜ ᱠᱟᱱᱟ ᱡᱟᱦᱟᱸᱱᱟᱜ ᱠᱚ ᱡᱩᱫ ᱫᱤ ᱟᱹᱰᱤ ᱚᱵᱷᱟᱵ ᱦᱚᱲ ᱠᱚ ᱛᱟᱦᱮᱱ ᱠᱷᱟᱱ ᱩᱱᱠᱩ ᱜᱚᱲᱚ ᱥᱚᱯᱚᱦᱚᱫ ᱞᱮ ᱮᱢᱟᱣᱠᱚ ᱠᱟᱱᱟ ᱚᱱᱟ ᱥᱚᱢᱚᱭ
ᱟᱪᱪᱷᱟ ᱟᱪᱪᱷᱟ ᱟᱫᱚ ᱜᱚᱝᱠᱮ ᱮᱸ ᱤᱧᱟᱹᱜ ᱠᱟᱛᱷᱟ ᱦᱩᱭᱩᱜ ᱠᱟᱱᱟ ᱱᱚᱣᱟᱣᱟᱜ ᱜᱮ ᱡᱮ ᱮᱱ ᱟᱫᱚᱵᱚᱱ ᱧᱮᱞᱟ ᱡᱮ ᱥᱳᱥᱟᱞ ᱢᱤᱰᱤᱭᱟ ᱨᱮᱟᱱᱝ ᱢᱮᱫᱴᱟᱝ ᱠᱤᱪᱩᱸ ᱧᱮᱞᱮᱫ ᱜᱤᱭᱟ ᱵᱚᱱ ᱥᱳᱥᱟᱞ ᱢᱤᱰᱤᱭᱟ ᱨᱮ ᱱᱚᱣᱟ ᱨᱮ ᱟᱨ ᱢᱮᱫᱴᱟᱝ ᱱᱟᱥᱮᱱᱟᱜ ᱦᱞᱳ ᱚᱸᱰᱮ ᱠᱷᱚᱱᱟᱜ ᱜᱚᱲᱚ ᱥᱮ ᱧᱟᱢᱚᱜ ᱠᱟᱱ ᱜᱮᱭᱟ
ᱦᱮᱸ ᱦᱮᱸ
ᱥᱳᱥᱟᱞ ᱢᱤᱰᱭᱟ ᱟᱨᱠᱤ ᱱᱚᱣᱟ ᱱᱚᱣᱟ ᱞᱤᱭᱮ ᱨᱚᱲ ᱵᱟᱲᱟ ᱦᱩᱭ ᱟᱠᱟᱱᱟ ᱚᱱᱠᱟ ᱠᱤ ᱵᱟᱭ ᱠᱚ
ᱚ ᱚᱱᱠᱟ ᱫᱚ ᱱᱤᱛ ᱦᱚᱸ ᱵᱟᱝ ᱵᱟᱲᱟᱭ ᱠᱟᱱᱟ
ᱜᱚᱢᱠᱮ ᱡᱩᱫᱤ ᱚᱱᱟ ᱡᱤᱱᱤᱥ ᱴᱟᱜ ᱱᱚᱜᱼᱚᱭ ᱡᱮ ᱤᱧ ᱦᱚᱛᱚ ᱵᱟᱹᱧ ᱵᱟᱲᱟᱭ ᱛᱟᱦᱮᱸᱫ ᱟᱫᱚ ᱱᱚᱜᱼᱚᱭ ᱡᱮᱢᱚᱱ ᱛᱤᱦᱮᱭ ᱵᱟᱲᱟᱭᱱᱟ ᱡᱮ ᱱᱚᱝᱠᱟ ᱢᱤᱫᱴᱟᱝ ᱥᱚᱝᱥᱛᱷᱟ ᱥᱮ ᱢᱤᱫᱴᱟᱝ ᱠᱷᱩᱞᱟᱹᱣ ᱠᱟᱱᱟ ᱠᱷᱩᱞᱟᱹᱣ ᱠᱟᱜᱟᱵᱮᱱ ᱟᱹᱰᱤ ᱱᱟᱯᱟᱭ ᱩᱫᱳᱜ ᱠᱟᱱᱟ ᱟᱨ ᱡᱩᱫᱤ ᱠᱟᱹᱴᱤᱡ ᱥᱳᱥᱟᱞ ᱢᱤᱰᱤᱭᱟ ᱨᱮ ᱡᱫᱤ ᱵᱚᱱ ᱟ ᱵᱟᱵᱚᱱ
ᱦᱩᱸ ᱵᱟᱝ ᱚᱱᱠᱟ ᱚᱜ ᱚᱱᱠᱟ ᱫᱚ ᱚᱱᱠᱟ ᱫᱚ ᱱᱤᱛ ᱦᱟᱹᱵᱤᱡ ᱦᱚᱸ ᱟᱹᱣᱨᱤᱞᱤᱧ ᱜᱮᱭᱟ ᱱᱠᱟᱨᱜᱮ ᱜᱤᱫᱽᱨᱟᱹ ᱟᱭᱢᱟ ᱰᱷᱮᱨ ᱢᱮᱱᱟᱜ ᱠᱚᱣᱟ ᱵᱩᱡᱷᱟᱹᱣ
ᱦᱮᱸ ᱦᱮᱸ
ᱢᱟᱱᱮ ᱤᱱᱠᱟ ᱦᱟᱱᱛᱮ ᱢᱤᱫ ᱳᱣᱟᱱ ᱯᱷᱤᱯᱴᱤ ᱠᱷᱚᱱ ᱪᱮᱛᱟᱱ ᱜᱮ ᱜᱤᱫᱽᱨᱟᱹ ᱢᱮᱱᱟᱜ ᱠᱚᱣᱟ
ᱟᱪᱪᱷᱟ ᱟᱪᱪᱷᱟ
ᱟᱫᱚ ᱫᱩᱥᱚ ᱜᱟᱱ ᱜᱤᱫᱽᱨᱟᱹ ᱠᱚ ᱛᱟᱦᱮᱸ ᱠᱟᱱᱟ ᱟᱫᱚ ᱠᱤᱪᱷᱩ ᱜᱟᱱ ᱫᱚ ᱤᱱᱠᱟ ᱦᱚᱲ ᱟᱵᱚ ᱥᱚᱢᱟᱡ ᱨᱮᱱ ᱢᱟᱢ ᱵᱟᱲᱟᱭ ᱜᱮ ᱥᱚᱵ ᱥᱚᱢᱚᱭ ᱦᱟᱱᱛᱮ ᱱᱟᱛᱮ ᱴᱷᱤᱠ ᱢᱚᱛᱚᱱ ᱵᱷᱩᱨᱛᱤ ᱠᱟᱛᱮ ᱨᱮᱦᱚᱸ ᱜᱤᱫᱽᱨᱟᱹ ᱚᱲᱟᱜ ᱠᱚᱨᱮ ᱠᱚ ᱛᱟᱦᱮᱱ ᱠᱟᱱ ᱨᱮᱦᱚᱸ ᱵᱟᱠᱚ ᱟᱹᱜᱩᱴᱩᱠᱟ ᱠᱟᱠᱚ ᱠᱟᱱᱟ
ᱚ
ᱚᱲᱟᱜ ᱨᱮᱦᱚᱸ ᱠᱚ ᱛᱟᱦᱮᱱ ᱠᱟᱱᱟ ᱫᱩᱥᱚ ᱫᱩᱥᱚ ᱫᱚᱠᱚ ᱯᱟᱨᱚᱢ ᱟᱠᱟᱟᱜ ᱛᱟᱦᱮᱚᱜᱼᱟ
ᱟᱪᱪᱷᱟ ᱟᱪᱪᱷᱟ
ᱟᱫᱚ ᱵᱚᱨᱛᱚᱢᱟᱱ ᱨᱮᱫᱚ ᱥᱳᱛᱛᱳᱨ ᱴᱤ ᱜᱟᱱ ᱠᱚ ᱢᱮᱱᱟᱜ ᱠᱚᱣᱟ
ᱟᱪᱪᱷᱟ
ᱟᱫᱚ ᱱᱤᱭᱟᱹ ᱫᱚ ᱥᱳᱥᱟᱞ ᱢᱤᱰᱤᱭᱟ ᱛᱟᱞᱟ ᱨᱮᱫᱚ ᱱᱤᱛ ᱦᱚᱸ ᱵᱟᱝ ᱦᱮᱡ ᱟᱠᱟᱱᱟ ᱱᱤᱭᱟᱹ ᱠᱚ ᱡᱤᱱᱤᱥ ᱫᱚ ᱟᱫᱚ ᱱᱤᱝᱠᱟᱨᱜᱮ ᱦᱚᱲ ᱥᱟᱶᱛᱮᱜ ᱢᱤᱫᱴᱮᱱ ᱨᱤᱞᱮᱥᱮᱱ ᱢᱚᱸᱡᱽ ᱢᱮᱱᱟᱜ ᱛᱮ ᱱᱤᱠᱟᱨ ᱜᱮ ᱜᱤᱫᱽᱨᱟᱹ ᱟᱹᱜᱩ ᱛᱮᱜᱮ ᱠᱚ ᱛᱟᱦᱮᱱ ᱠᱟᱱᱟ ᱟᱨᱠᱤ
ᱟᱫᱚ ᱜᱚᱝᱠᱮ ᱚᱱᱟᱜᱤᱧ ᱱᱮᱦᱚᱨᱚᱜᱼᱟ ᱡᱩᱫᱤ ᱥᱳᱥᱟᱞ ᱢᱤᱰᱤᱭᱟ ᱨᱮ ᱠᱟᱹᱴᱤᱡ ᱵᱚᱱ ᱟᱨᱟᱥᱞ ᱠᱮᱭᱟ ᱟᱹᱰᱤ ᱜᱮ ᱱᱟᱯᱟᱭ ᱠᱚᱜᱼᱟ ᱪᱮᱫᱟᱜ ᱵᱟᱝ ᱢᱟ ᱟᱹᱰᱤ ᱜᱟᱱ ᱠᱚ ᱚᱱᱠᱟ ᱢᱮᱱᱟᱜ ᱠᱟᱜ ᱛᱟᱵᱚᱱᱟ ᱡᱟᱦᱟᱸ ᱫᱚ ᱠᱟᱹᱴᱤᱡ ᱜᱚᱲᱚ ᱠᱚ ᱮᱢᱚᱜ ᱜᱮᱭᱟ ᱥᱮ
ᱚᱱᱟ ᱠᱚ ᱮᱢ ᱞᱮᱱᱠᱷᱟᱱ ᱢᱟᱛᱚ ᱟᱹᱰᱤ ᱜᱮ ᱵᱷᱟᱜᱮ ᱠᱚᱜ
ᱦᱮᱸ ᱟᱯᱱᱟᱨ ᱚᱱᱠᱟ ᱤᱪᱪᱷᱟᱹ ᱢᱮᱱᱟᱜ ᱜᱮᱭᱟ ᱡᱮ ᱠᱤᱪᱷᱩ ᱱᱚᱝᱠᱟᱱᱟᱜ ᱤᱛᱩᱱ ᱟᱥᱲᱟ ᱞᱟᱹᱜᱤᱫ ᱫᱚ ᱟᱨ ᱠᱟᱹᱣᱰᱤ ᱮᱢ ᱫᱚ ᱡᱟᱹᱱᱤᱡ ᱪᱚ ᱵᱟᱝ ᱟᱜ ᱛᱟᱵᱚᱱᱟ ᱠᱟᱨᱚᱱ ᱩᱱᱠᱩ ᱫᱚ ᱟᱵᱚᱨᱮᱱ ᱟᱸ ᱟᱜᱟᱢ ᱨᱮᱱ
ᱠᱟ ᱢᱮᱱᱟᱜᱼᱟ ᱟᱨᱦᱚᱸ ᱜᱩᱱᱟᱹᱱ ᱟᱨᱠᱤ ᱱᱚᱝᱠᱟ ᱱᱚᱜᱼᱚᱭ ᱱᱤᱛᱚᱜ ᱱᱤᱭᱟᱹ ᱛᱟᱦᱮᱱ ᱡᱟᱭᱜᱟ ᱠᱚ ᱦᱩᱭ ᱧᱚᱜ ᱞᱮᱱᱠᱷᱟᱡ ᱛᱷᱚᱲᱟ ᱜᱟᱱ ᱵᱟᱛᱨᱟ ᱧᱚᱜ ᱞᱮᱱᱠᱷᱟ ᱚᱱᱠᱟ ᱡᱟᱦᱟᱸᱭ ᱠᱚᱨᱮᱱ ᱮᱠᱫᱚᱢ ᱟᱨᱛᱷᱤᱠ ᱚᱵᱚᱥᱛᱷᱟ ᱵᱟᱹᱱᱩᱜ ᱛᱟᱠᱚᱣᱟ ᱡᱮ ᱩᱱᱠᱩ ᱚᱞᱚᱜ ᱯᱟᱲᱦᱟᱜ ᱞᱮᱠᱟᱱ ᱠᱩᱨᱩᱢᱩᱴᱩ ᱵᱟᱹᱱᱩᱜ ᱛᱟᱠᱚᱣᱟ ᱚᱲᱟᱜ ᱥᱮᱫ ᱦᱚᱸ ᱯᱩᱭᱥᱟᱹ ᱠᱚᱦᱚᱸ ᱡᱩᱫᱤ ᱵᱟᱝ ᱛᱟᱦᱮᱱ ᱛᱟᱠᱚ ᱠᱷᱟᱡ ᱩᱱᱠᱩ ᱦᱚᱸᱞᱤᱧ ᱢᱮᱱ ᱠᱟᱜ ᱡᱮ ᱩᱱᱠᱩ ᱠᱚᱫᱚ ᱯᱚᱭᱥᱟ ᱩᱱᱟᱹᱜ ᱵᱟᱝ ᱞᱟᱜᱟᱣ ᱠᱚᱣᱟ ᱡᱮᱱᱚ ᱟᱠᱚ ᱠᱷᱟᱹᱞᱤ ᱠᱚ ᱧᱮᱞ ᱠᱚ ᱦᱤᱡᱩᱜ ᱪᱟᱞᱟᱜ ᱤᱱᱟᱹ ᱜᱮ ᱢᱟᱱᱮ ᱱᱤᱭᱟᱹ ᱵᱚᱪᱷᱚᱨ ᱫᱚ ᱢᱤᱫ ᱢᱤᱫᱴᱟᱝ ᱜᱤ ᱜᱤᱫᱽᱨᱟᱹ ᱞᱤᱧ ᱫᱚᱦᱚᱣ ᱟᱠᱟᱫᱮᱭᱟ ᱚᱱᱠᱟᱱᱤᱡ ᱡᱮ ᱵᱟᱵᱟ ᱵᱟᱹᱱᱩᱭᱟ ᱜᱚᱜᱚ ᱢᱚᱛᱚᱡ ᱟᱨ ᱩᱱᱤ ᱜᱤᱫᱽᱨᱟᱹ ᱵᱷᱟᱞᱚᱭ ᱫᱟᱲᱮᱜ ᱠᱟᱱᱟ ᱯᱟᱲᱦᱟᱣ ᱠᱚᱛᱮ ᱠᱟᱹᱴᱤᱡ ᱜᱤᱫᱽᱨᱟᱹ ᱠᱟᱱᱟᱭ ᱟᱫᱚ ᱞᱤᱧ ᱧᱮᱞ ᱵᱟᱲᱟ ᱠᱮᱫᱮᱭᱟ ᱟᱫᱚ ᱩᱱᱤ ᱯᱨᱚᱛᱷᱚᱢ ᱡᱚᱠᱷᱚᱱ ᱤᱥᱠᱩᱞ ᱳᱯᱮᱱᱤᱝ ᱦᱩᱭᱱᱟ ᱩᱱ ᱨᱮᱜᱮ ᱩᱱᱤ ᱫᱚ ᱮᱰᱢᱤᱥᱚᱱ ᱞᱮᱫᱮᱭᱟ ᱟᱫᱚ ᱚᱱᱟ ᱛᱟᱞᱟ ᱛᱮᱜᱮ ᱚᱱᱟ ᱯᱚᱨ ᱠᱷᱟᱡ ᱜᱮ ᱚᱱᱠᱟ ᱢᱤᱫ ᱢᱟᱹᱦᱱᱟᱹ ᱯᱚᱨ ᱠᱷᱟᱡ ᱜᱮ ᱢᱟᱱᱮ ᱵᱟᱹᱲᱤᱡ ᱮᱱᱟᱭ ᱟᱡ ᱵᱟᱵᱟ ᱟᱫᱚ ᱵᱟᱭ ᱟᱹᱜᱩ ᱤᱫᱤ ᱛᱟᱦᱮᱱᱟ ᱵᱟᱭ ᱟᱹᱜᱩᱭᱮᱫᱮ ᱠᱟᱱ ᱛᱟᱦᱮᱱᱟ ᱩᱱᱤ ᱫᱚᱭ ᱢᱮᱱᱫᱟ ᱯᱟᱭᱥᱟ ᱚᱠᱟᱨᱮᱧ ᱧᱟᱢᱟ ᱟᱫᱚᱞᱮ ᱤᱧ ᱯᱷᱳᱱ ᱠᱟᱛᱮᱫ ᱪᱟᱞᱟᱜ ᱟᱠᱚ ᱚᱲᱟᱜ ᱤᱧ ᱪᱟᱞᱟᱣᱱᱟ ᱯᱨᱚᱛᱷᱚᱢ ᱜᱟᱞᱢᱟᱨᱟᱣ ᱵᱟᱲᱟ ᱠᱤᱫᱟᱹᱧ ᱟᱡ ᱥᱚᱸᱜᱮ ᱟᱫᱚᱧ ᱢᱮᱛᱟᱭ ᱠᱟᱱᱟ ᱯᱟᱭᱥᱟ ᱨᱮᱭᱟᱜ ᱫᱚ ᱟᱞᱚᱢ ᱡᱚᱛᱚ ᱟᱞᱮ ᱜᱮᱞᱮ ᱵᱚᱦᱚᱱ ᱛᱟᱭᱟ ᱟᱢ ᱠᱷᱟᱹᱞᱤ ᱜᱤᱫᱽᱨᱟᱹ ᱠᱟᱱᱟᱭ ᱛᱚ ᱩᱭᱦᱟᱹᱨ ᱢᱮᱭᱟᱭ ᱦᱟᱡᱩᱜ ᱪᱟᱞᱟᱜ ᱟᱢ ᱫᱚ ᱛᱟᱦᱮᱱ ᱢᱮ ᱚᱠᱟ ᱦᱤᱞᱳᱜ ᱜᱟᱨᱡᱮᱱ ᱰᱮᱴ ᱛᱟᱦᱮᱱᱟ ᱩᱱᱦᱤᱞᱳᱜ ᱮᱢ ᱪᱟᱞᱟᱜᱼᱟ ᱟᱨ ᱪᱮᱫ ᱦᱚᱸ ᱟᱢ ᱫᱚ ᱵᱟᱝ ᱪᱮᱠᱟᱹᱭ ᱦᱩᱭᱩᱜ ᱛᱟᱢᱟ᱾
ᱟᱪᱪᱷᱟ ᱟᱪᱪᱷᱟ᱾ ᱟᱪᱪᱷᱟ ᱟᱪᱷᱟ ᱜᱚᱝᱠᱮ ᱱᱚᱜ-ᱚᱭ ᱡᱮ ᱱᱩᱱᱟᱹᱜ ᱢᱟᱨᱟᱝ ᱫᱩᱜᱽ ᱢᱟᱱᱮ ᱟᱹᱰᱤ ᱚᱠᱟ ᱞᱮᱠᱟ ᱛᱮ ᱪᱚ ᱥᱟᱨᱦᱟᱣ ᱞᱤᱱᱜ ᱪᱟᱞᱞᱟᱵᱮᱱᱟ ᱟᱹᱰᱤ ᱱᱟᱯᱟᱭ ᱢᱟᱱᱮ-
ᱦᱩᱸ
ᱱᱚᱣᱟ ᱠᱚ ᱟᱵᱚᱣᱟᱜ ᱥᱟᱶᱛᱟ ᱞᱟᱹᱜᱤᱫ ᱫᱚ ᱟᱹᱰᱤ ᱢᱟᱱᱮ ᱱᱩᱱᱟᱹᱜ ᱵᱷᱟᱹᱞᱟᱹᱭ ᱠᱟᱱᱟ ᱟᱫᱚ ᱞᱟᱹᱭ ᱛᱮ ᱫᱚ ᱞᱟᱹᱭ ᱠᱮᱵᱚᱜ
ᱵᱟᱝ ᱛᱮ ᱱᱚᱣᱟ ᱟᱹᱞᱤᱧᱟᱜ ᱜᱩᱱᱟᱹᱱ ᱫᱚ ᱦᱩᱭᱩᱜ ᱠᱟᱱᱟ ᱡᱮ ᱟᱢ ᱱᱤᱡᱮᱨ ᱜᱩᱱᱟᱹᱱ ᱛᱤᱱᱟᱹᱜ ᱫᱷᱟᱹᱵᱤᱡ ᱵᱟᱢ ᱯᱟᱞᱴᱟᱣᱟ ᱛᱟᱦᱚᱞᱮ ᱥᱚᱢᱟᱡᱽ ᱦᱚᱸ ᱵᱟᱢ ᱯᱟᱞᱴᱟᱜᱼᱟ᱾ ᱢᱟᱱᱮ ᱢᱤᱫ ᱦᱚᱲᱚᱲ ᱡᱟᱦᱟᱸᱭ ᱜᱮ ᱢᱤᱫ ᱦᱚᱲᱚᱲ ᱡᱟᱦᱟᱸᱱᱟᱜ ᱩᱫᱽᱫᱮᱛᱽ ᱦᱟᱛ ᱦᱩᱭᱩᱜ ᱜᱮᱭᱟ᱾ ᱢᱤ ᱢᱤᱜ ᱦᱚᱲ ᱟᱢ ᱨᱤᱠᱥ ᱥᱟᱛ ᱦᱩᱭᱩᱜ ᱛᱟᱢᱟ ᱵᱟᱠᱷᱟᱡ ᱛᱤᱥᱦᱚᱸ ᱟᱢ ᱯᱚᱨᱤᱵᱚᱨᱛᱚᱱ ᱨᱮ ᱵᱟᱢ ᱤᱫᱤ ᱫᱟᱲᱮᱭᱟᱠᱚᱣᱟ ᱦᱚᱲ ᱟᱨ ᱡᱚᱛᱚ ᱠᱷᱚᱡ ᱫᱚ ᱱᱚᱜᱼᱚᱭ ᱦᱩᱭᱩᱜ ᱠᱟᱱᱟ ᱟᱵᱚ ᱡᱮ ᱱᱚᱜᱼᱚᱭᱛᱮ ᱥᱟᱱᱛᱟᱞᱤ ᱢᱟ ᱦᱚᱲ ᱵᱟᱠᱚ ᱯᱟᱲᱦᱟᱜ ᱠᱟᱱᱟ ᱛᱚ ᱵᱟ ᱵᱟᱠᱩ ᱪᱟᱭ ᱫᱟ ᱯᱟᱲᱦᱟᱣ ᱡᱮ ᱟᱵᱚ ᱥᱚᱝᱵᱤᱫᱷᱟᱱ ᱨᱮᱱ ᱡᱚᱛᱚ ᱦᱚᱲ ᱵᱚᱱ ᱵᱟᱲᱟᱭ ᱜᱮᱭᱟ ᱡᱮ ᱯᱷᱟᱥᱴ ᱠᱟᱱ ᱛᱟᱵᱚᱱᱟ ᱛᱟᱦᱮᱸᱟᱦᱱ ᱨᱮᱦᱚᱸ ᱦᱚᱲ ᱵᱟᱠᱚ ᱜᱩᱨᱩᱛᱚᱭ ᱫᱟ ᱚᱱᱟ ᱡᱤᱱᱤᱥ᱾
ᱦᱩᱸ ᱦᱩᱸ ᱜᱚᱝᱠᱮ ᱠᱟᱛᱷᱟ ᱦᱩᱭᱩᱜ ᱦᱮᱸ ᱦᱮᱸ᱾ ᱟᱫᱚ ᱠᱤᱪᱷᱩ ᱟᱵᱚ ᱫᱚᱵᱚᱱ ᱵᱟᱲᱟᱭᱟ ᱥᱟᱱᱛᱟᱲ ᱫᱚ ᱛᱤᱱᱟᱹᱜ ᱫᱚ ᱚᱱᱟ ᱠᱤᱪᱷᱩ ᱩᱱᱟᱹᱜ ᱵᱟᱝᱠᱚ ᱵᱟᱲᱟᱭᱟ ᱱᱤᱛᱚᱜ ᱟᱵᱚ ᱵᱚᱱ ᱡᱩᱫᱤ ᱥᱟᱱᱛᱟᱲᱟᱜ ᱥᱟᱶᱛᱟ ᱟᱵᱚᱣᱟᱜ ᱞᱟᱦᱟ ᱥᱟᱱᱟᱭ ᱮ ᱵᱚᱱᱟ ᱦᱮᱸ ᱟᱵᱚ ᱯᱳᱭᱞᱳ ᱢᱟᱲᱟᱝ ᱦᱩᱭᱩᱜ ᱠᱟᱱᱟ ᱡᱟᱦᱟᱸ ᱞᱮᱠᱟ ᱱᱚᱜᱼᱚᱭ ᱩᱱᱟᱹᱜ ᱢᱚᱡᱽ ᱢᱤᱫᱴᱟᱝ ᱥᱚᱝᱥ ᱠᱷᱩᱞᱟᱹᱣ ᱠᱟᱣ ᱱᱟᱯᱟᱭ ᱠᱟᱛᱷᱟ ᱟᱫᱚ ᱱᱚᱜᱼᱚᱱᱟ ᱫᱚ ᱡᱚᱛᱚᱠᱷᱚᱱ ᱟᱵᱚ ᱢᱟᱹᱱᱢᱤ ᱴᱷᱮᱱ ᱥᱮᱪᱮᱫ ᱵᱟᱝ ᱦᱤᱡᱩᱜᱼᱟ ᱡᱷᱚᱛᱚ ᱦᱚᱲ ᱴᱷᱮᱱ ᱟᱵᱚ ᱟᱵᱚᱣᱟᱜ ᱟᱫᱚ ᱵᱚᱱ ᱢᱟᱲᱟᱝ ᱥᱮᱫ
ᱵᱟᱝ ᱵᱟᱝ ᱦᱮᱸ ᱟᱨ᱾ ᱡᱚᱛᱚ ᱠᱚ ᱫᱚ ᱦᱩᱭᱩᱜ ᱠᱟᱱᱟ ᱱᱩᱠᱩ ᱠᱟᱹᱴᱤᱡ ᱠᱚ ᱜᱤᱫᱽᱨᱟᱹ ᱡᱚᱠᱷᱚᱱ ᱱᱤᱭᱟᱹ ᱠᱚ ᱢᱚᱸᱡᱽ ᱦᱚᱨᱛᱮ ᱵᱟᱢ ᱩᱫᱩᱜ ᱟᱭᱟ᱾ ᱟᱨ ᱱᱩᱠᱩ-ᱟ ᱮᱱᱠᱟ ᱨᱮᱦᱚᱸ ᱟᱵᱚ ᱥᱚᱢᱟᱡ ᱨᱮᱱ ᱦᱚᱲ ᱚᱠᱚᱭ ᱯᱟᱲᱦᱟᱣ ᱞᱟᱦᱟ ᱪᱟᱞᱟᱣ ᱟᱠᱟᱱ ᱩᱱᱤ ᱢᱟ ᱟᱹᱰᱤ ᱜᱟᱱ ᱜᱮ ᱞᱟᱦᱟᱨᱮ ᱢᱮᱱᱟᱭ ᱟᱨ ᱱᱩᱠᱩ ᱡᱮ ᱛᱟᱭᱱᱚᱢ ᱟᱠᱟᱱ ᱠᱚ ᱱᱩᱠᱩ ᱡᱮ ᱵᱟᱠᱚ ᱞᱟᱦᱟ ᱫᱟᱲᱮᱭᱟᱜ ᱠᱟᱱ ᱚᱱᱮ ᱚᱱᱠᱟ ᱪᱟᱵᱟᱣ ᱠᱟᱱᱟ ᱵᱚᱱ ᱡᱟᱦᱟᱸᱭ ᱞᱟᱦᱟ ᱥᱮᱫ ᱨᱮ ᱢᱮᱱᱟᱭ ᱠᱷᱟ ᱩᱱᱤᱢᱟ ᱟᱹᱰᱤ ᱞᱟᱦᱟ᱾ ᱩᱱᱤ ᱫᱷᱟᱨᱮ ᱯᱟᱥᱮ ᱨᱮᱜᱮ ᱛᱤᱸᱜᱩ ᱛᱤᱸᱜᱩ ᱞᱮᱠᱟᱱ ᱡᱳᱜᱚᱛᱟ ᱦᱚᱸ ᱵᱟᱹᱱᱩᱜ ᱛᱟᱵᱚᱱᱟ᱾
ᱦᱮᱸ ᱮᱠᱟᱞ ᱮᱠᱟᱞ ᱮᱠᱫᱚᱢ᱾
ᱦᱮᱸ ᱩᱱᱟᱹᱜ ᱜᱟᱱ ᱞᱟᱦᱟᱣ ᱟᱠᱟᱱᱟ ᱟᱨ ᱱᱩᱠᱩ ᱛᱟᱭᱱᱚᱢ ᱜᱟᱱ ᱠᱚ ᱮᱢᱚᱱ ᱠᱚ ᱞᱟᱦᱟᱣ ᱟᱠᱟᱱᱟ ᱡᱮ ᱱᱩᱠᱩ ᱥᱟᱛᱮᱜ ᱡᱚᱯᱲᱟᱣ ᱦᱚᱸ ᱱᱮ ᱦᱚᱲ ᱦᱚᱸ ᱢᱩᱥ ᱟᱹᱰᱤ ᱚᱥᱩᱵᱤᱫᱟ ᱵᱩᱡᱷᱟᱹᱜᱼᱟ ᱚᱱᱠᱟ ᱠᱚ ᱛᱟᱭᱱᱚᱢ ᱠᱟᱱᱟ᱾ ᱟᱫᱚ ᱚᱱᱟ ᱚᱱᱟ ᱠᱚ ᱜᱩᱱᱟᱹᱱ ᱫᱚ ᱵᱟᱝ ᱦᱩᱭᱩᱜᱼᱟ ᱯᱟᱞᱴᱟᱣ ᱦᱩᱭᱩᱜᱼᱟ ᱱᱤᱡᱮᱨ ᱡᱚᱛᱚ ᱢᱤᱫ ᱡᱟᱹᱛ ᱨᱮᱱ ᱡᱮᱢᱚᱱ ᱱᱩᱠᱩ ᱢᱩᱥᱞᱟᱹ ᱡᱟᱹᱛᱤ ᱦᱚᱲ ᱮᱢ ᱧᱮᱞ ᱞᱮᱠᱷᱟᱡ ᱱᱩᱠᱩ ᱠᱚ ᱪᱮᱫ ᱠᱚ ᱠᱩᱨᱩᱢᱩᱴᱩᱭ ᱮᱫᱟ ᱥᱚᱵᱽ ᱥᱚᱢᱚᱭ ᱟᱠᱚ ᱡᱟᱹᱛ ᱨᱮᱱ ᱦᱚᱲ ᱠᱚ ᱴᱟᱱᱟᱣᱮᱫ ᱠᱚᱣᱟ᱾ ᱛᱤᱱᱟᱹᱜ ᱠᱚ ᱫᱟᱲᱮᱭᱟᱜᱼᱟ ᱱᱚᱛᱮ ᱠᱚᱭ ᱠᱚᱭ ᱠᱟᱛᱮᱫ ᱦᱟᱹᱱᱤ ᱱᱟᱹᱭ ᱴᱷᱮᱜ᱾ ᱥᱮᱛᱟᱜ ᱟᱹᱭᱩᱵ ᱢᱟᱭᱤᱠ ᱛᱮ ᱫᱟᱬᱟ ᱫᱟᱬᱟ ᱠᱟᱛᱮᱫ ᱟᱹᱛᱩ ᱴᱚᱞᱟ ᱨᱮ ᱛᱟᱣ ᱨᱮᱦᱚᱸ ᱩᱱᱠᱩ ᱠᱩ ᱞᱟᱦᱟ ᱠᱚ ᱪᱮᱥᱴᱟᱭᱟ ᱡᱮ ᱛᱟᱭᱱᱚᱢᱠᱟᱱ ᱦᱚᱲ ᱡᱮ ᱩᱱᱠᱩ ᱦᱚᱸ ᱡᱮᱱᱚ ᱟᱵᱚ ᱛᱟᱭᱱᱚᱢ ᱛᱮᱜᱮ ᱠᱚ ᱛᱟᱦᱮᱱ᱾
ᱮᱠᱟᱞ ᱜᱮ
ᱟᱢ ᱯᱟᱥᱮᱨᱮ ᱵᱟᱭ ᱛᱟᱦᱮᱱ ᱨᱮᱦᱚᱸ ᱡᱮᱱᱚ ᱟᱢ ᱥᱩᱯᱩᱨ ᱨᱮ ᱡᱮᱱᱚ ᱛᱟᱦᱮᱱ ᱩᱱᱤ ᱦᱚᱲ᱾ ᱚᱱᱠᱟ ᱚᱱᱠᱟ ᱠᱟᱛᱮᱫ ᱠᱚ ᱩᱱᱠᱩ ᱥᱚᱢᱟᱡᱽ ᱠᱚ ᱞᱟᱦᱟ ᱤᱫᱤᱭ ᱫᱟ ᱠᱤᱱᱛᱩ ᱟᱵᱚ ᱛᱟᱞᱟ ᱨᱮᱫᱚ ᱟᱹᱰᱤ ᱜᱟᱱ ᱜᱤ᱾ ᱛᱟᱣ ᱧᱮᱞᱚᱜ ᱠᱟᱱᱟ ᱟᱫᱚ ᱡᱚᱛᱚ ᱠᱷᱚᱡ ᱱᱩᱠᱩ ᱦᱚᱲ ᱜᱤᱫᱽᱨᱟᱹ ᱫᱚ ᱵᱟᱝ᱾ ᱟᱹᱰᱤ ᱥᱚᱴ ᱠᱟᱴ ᱱᱚᱜᱼᱚᱭ ᱡᱚᱛᱚ ᱠᱷᱚᱡ ᱫᱤᱥᱟᱹ ᱫᱚ ᱦᱩᱭᱩᱜ ᱠᱟᱱᱟ ᱯᱟᱲᱦᱟᱣ᱾ ᱢᱟᱱᱮ ᱠᱚᱢ ᱫᱤᱱ ᱨᱮ ᱯᱟᱲᱦᱟᱣ ᱠᱚ ᱵᱟᱹᱜᱤᱭ ᱫᱟ ᱦᱚᱲ ᱜᱤᱫᱽᱨᱟᱹ ᱫᱚ ᱱᱚᱜᱼᱚᱭ ᱠᱟᱱᱟ ᱰᱷᱮᱨ ᱡᱚᱛᱚ ᱠᱷᱚᱡ ᱞᱟᱹᱴᱩ ᱥᱚᱢᱚᱥᱥᱟ ᱫᱚ
ᱟ ᱜᱚᱝᱠᱮ ᱱᱚᱣᱟ ᱥᱟᱹᱨᱤ ᱜᱮ ᱟᱹᱰᱤ ᱱᱟᱯᱟᱭ ᱩᱫᱩᱜ ᱠᱟᱱᱟ ᱚᱱᱟ ᱠᱷᱟᱹᱛᱤᱨ ᱟᱭᱢᱟ ᱟᱭᱢᱟ ᱨᱟᱣ ᱟᱫᱷᱟ ᱞᱤᱧ ᱪᱟᱞᱟᱣ ᱞᱮᱱᱟ ᱜᱚᱝᱠᱮ ᱱᱤᱭᱟᱹ ᱦᱟᱹᱵᱤᱡ ᱫᱚ ᱱᱩᱱᱟᱹᱜ ᱜᱮ ᱟᱨ ᱟᱵᱟᱨ ᱯᱚᱨᱮ ᱨᱚᱯᱚᱲ ᱦᱩᱭᱩᱜ ᱛᱟᱵᱚᱱᱟ ᱴᱷᱤ ᱜᱮ
ᱦᱮᱸ ᱴᱷᱤᱠ ᱜᱮᱭᱟ ᱟᱪᱪᱷᱟ